ᱦᱮᱸ ᱟᱡᱚᱢᱮᱫ ᱛᱤᱧᱟᱢ ᱨᱚᱲ?
ᱦᱮᱸ ᱟᱸᱡᱚᱢᱮᱫ ᱜᱤᱭᱟᱹᱧ
ᱚ ᱟᱪᱪᱷᱟ ᱟᱪᱪᱷᱟ
ᱦᱳᱭ ᱦᱮᱸ ᱱᱟᱯᱟᱭ ᱜᱮ ᱾ ᱟᱢ ᱪᱮᱫ ᱞᱮᱠᱟ?
ᱦᱮᱸ ᱤᱧ ᱦᱚ ᱱᱟᱯᱟᱭ ᱜᱮᱤᱭᱟᱹᱧ ᱱᱤᱭᱟᱹ ᱜᱷᱟᱹᱲᱤᱡ ᱫᱚ
ᱦᱮᱸ ᱛᱚ ᱥᱮ ᱦᱳᱭ ᱦᱮᱸ ᱪᱮᱫ ᱠᱚ ᱪᱤᱠᱟᱹ ᱦᱩᱭᱩᱜ ᱠᱟᱱᱟ
ᱦᱮ ᱱᱤᱛᱚᱜ ᱫᱚ ᱪᱮᱫ ᱠᱚ ᱵᱟᱝᱜᱮ ᱚᱲᱟᱜ ᱠᱚᱨᱮ ᱜᱮ ᱚᱲᱟᱜ ᱠᱚᱨᱮᱱᱟᱜ ᱜᱮ ᱠᱟᱹᱢᱤ ᱴᱩᱠ ᱴᱟᱠ ᱤᱥᱤᱱ ᱵᱟᱥᱟᱝ ᱚᱱᱟ ᱠᱚᱢᱟ ᱢᱮᱱᱟᱜ ᱜᱮ ᱥᱟᱶᱛᱮ ᱟᱨᱦᱚᱸ ᱚᱱᱠᱟᱱᱟᱜ ᱠᱟᱹᱢᱤ ᱠᱚᱜᱮ ᱥᱚᱵᱽᱡᱤ ᱴᱚᱵᱡᱤ ᱠᱚ ᱪᱟᱥ ᱠᱟᱱᱟ ᱚᱱᱟᱠᱚ
ᱦᱳᱭ ᱦᱳᱭ ᱚᱱᱟ ᱠᱚᱜᱮ ᱜᱚᱜ ᱵᱟᱲᱟ ᱥᱮ ᱪᱮᱫ
ᱦᱳᱭ ᱦᱳᱭ
ᱦᱮᱸ ᱛᱟᱥᱮ
ᱦᱳᱭ
ᱟᱪᱪᱷᱟ ᱢᱤᱫᱴᱮᱱ ᱠᱩᱠᱞᱤᱧ ᱫᱚᱦᱚᱭᱮᱫᱼᱟ ᱟᱢ ᱴᱷᱮᱱ
ᱦᱮᱸ ᱦᱮᱸ ᱢᱟ ᱞᱟᱹᱭ ᱢᱮ
ᱟᱵᱚ ᱟᱵᱚ ᱥᱟᱱᱛᱟᱲ ᱵᱟᱦᱟᱜ ᱟᱵᱚᱱ ᱥᱮ ᱟᱫᱚ ᱚᱱᱟ ᱵᱟᱦᱟ ᱯᱚᱨᱚᱵᱽ ᱤᱫᱤ ᱠᱟᱛᱮᱫ ᱜᱮ ᱡᱩᱫᱤᱢ ᱞᱟᱹᱭ ᱠᱮᱭᱟ ᱢᱟᱱᱮ ᱩᱢ ᱠᱷᱚᱱᱟᱜ ᱵᱟᱥᱠᱮ ᱢᱟᱦᱟ
ᱦᱳᱭ ᱦᱳᱭ ᱦᱳᱭ ᱦᱮᱸ ᱟᱞᱮ ᱫᱚ ᱟᱞᱮ ᱫᱚ ᱢᱟᱱᱮ ᱫᱤᱥᱚᱢ ᱦᱚᱲ ᱠᱷᱚᱱ ᱵᱟᱨ ᱫᱤᱱ ᱛᱟᱭᱱᱚᱢ ᱜᱮᱞᱮ ᱵᱟᱦᱟᱜᱼᱟ ᱟᱞᱮ ᱫᱚ ᱯᱩᱱᱱᱤᱢᱟ ᱫᱚᱞᱮ ᱟᱲᱟᱜᱟᱜᱼᱟ
ᱚ ᱟᱪᱪᱷᱟ
ᱦᱮᱸ ᱦᱳᱭ ᱟᱫᱚ ᱛᱟᱦᱚᱞᱮ ᱮ ᱤᱭᱟᱹ ᱩᱢ ᱩᱢ ᱦᱤᱞᱳᱜ ᱢᱟ ᱞᱩᱜᱽᱲᱤᱡ ᱠᱚ ᱠᱟᱱᱛᱷᱟ ᱠᱚ ᱚᱲᱟᱜ ᱫᱩᱣᱟᱹᱨ ᱠᱚ ᱚᱱᱟ ᱠᱚ ᱡᱚᱛᱚ ᱵᱚᱱ ᱥᱟᱯᱷᱟᱭᱟ ᱥᱮ
ᱦᱮᱸ ᱦᱮᱸ
ᱦᱳᱭ ᱟᱨ ᱵᱚᱸᱜᱟᱜ ᱦᱤᱞᱳᱜ ᱵᱚᱸᱜᱟ ᱦᱤᱞᱳᱜ ᱦᱚᱸ ᱜᱮᱡ ᱜᱩᱨᱤᱡ ᱢᱟ ᱢᱮᱱᱟᱜ ᱛᱟᱵᱚᱱ ᱜᱮ ᱜᱮᱡ ᱜᱩᱨᱤᱡ ᱛᱟᱯᱚᱨᱮ ᱥᱮ ᱟᱵᱚᱨᱮᱱ ᱚᱱᱟ ᱜᱚᱰᱮᱛᱮ ᱦᱤᱡᱩᱜᱼᱟ ᱥᱤᱢ ᱥᱟᱵ ᱪᱩᱨᱩᱡ ᱪᱟᱣᱞᱮ ᱟᱛᱮᱜ ᱦᱮᱸ ᱥᱮ ᱡᱟᱦᱟᱸᱭᱟᱜ ᱥᱤᱢ ᱠᱚ ᱛᱟᱦᱮᱱᱟ ᱠᱟᱹᱴᱤᱡ ᱥᱤᱢ ᱩᱱᱠᱩ ᱠᱚ ᱮᱢᱚᱜᱼᱟ ᱡᱟᱦᱟᱸᱟᱸᱭᱟᱜ ᱵᱟᱝ ᱛᱟᱦᱮᱱᱟ ᱩᱱᱠᱩ ᱫᱚ ᱵᱟᱝ ᱠᱚ ᱮᱢᱚᱜᱼᱟ ᱛᱟᱨᱯᱚᱨᱮ ᱪᱟᱣᱞᱮ ᱦᱟᱱᱟ ᱱᱚᱣᱟ ᱠᱚ ᱦᱟᱛᱟᱭᱟ ᱮᱱ ᱦᱤᱞᱳᱜ ᱫᱚ ᱵᱚᱸᱜᱟᱭ ᱦᱤᱞᱳ ᱵᱚᱸᱜᱜᱟ ᱦᱤᱞᱚᱜ ᱡᱟᱶᱟᱭ ᱜᱚᱝᱠᱮ ᱦᱚᱯᱚᱱ ᱮᱨᱟ ᱡᱚᱛᱚ ᱠᱚ ᱦᱤᱡᱩᱜᱼᱟ ᱢᱟᱱᱮ ᱡᱚᱛᱚ ᱱᱮᱣᱛᱟ ᱠᱚ ᱦᱩᱭᱩᱜᱼᱟ ᱛᱚ ᱦᱳᱭ ᱡᱚᱛᱚ ᱮᱱ ᱦᱤᱞᱳᱜ ᱫᱚ ᱤᱭᱟᱹ ᱡᱟᱦᱮᱨ ᱨᱮᱜᱮ ᱡᱚᱢ ᱦᱩᱭᱩᱜᱼᱟ ᱚᱸᱰᱮᱜᱮ ᱡᱟᱦᱮᱨ ᱥᱳᱲᱮ ᱦᱮᱸ ᱟᱞᱮ ᱫᱚ ᱡᱟᱦᱮᱨ ᱨᱮᱜᱮ ᱡ ᱞᱮ ᱡᱚᱢᱟ ᱡᱟᱦᱮᱨ ᱥᱳᱲᱮ ᱯᱤᱴᱷᱟᱹ ᱚᱱᱟ ᱯᱤᱴᱷᱟᱹ ᱦᱚᱸᱞᱮ ᱡᱚᱢ ᱜᱮᱭᱟ᱾ ᱛᱟᱯᱚᱨᱮ ᱤᱭᱟᱹ ᱵᱟᱦᱟ ᱵᱟᱦᱟᱞ ᱞᱮ ᱮᱱᱮᱡᱟ
ᱤᱭᱟᱹ ᱥᱩᱫᱷᱩ ᱢᱟᱱᱮ ᱯᱤᱴᱷᱟᱹ ᱫᱚ ᱵᱟᱵᱟ ᱦᱚᱲ ᱜᱮᱠᱚ ᱡᱚᱢᱟ ᱥᱮ ᱟᱯᱮ ᱦᱚᱸᱯᱮ ᱡᱚᱢᱟ ᱟᱭᱳ ᱦᱚᱲ ᱦᱚᱸᱠᱚ ᱡᱚᱢᱟ
ᱟᱭᱳ ᱦᱚᱲ ᱦᱚᱸᱠᱚ ᱡᱚᱢᱟ ᱟᱭᱳ ᱦᱚᱲ ᱦᱚᱸᱠᱚ ᱡᱚᱢᱟ ᱤᱧ ᱠᱤᱪᱷᱩ ᱡᱟᱭᱜᱟ ᱨᱤᱧ ᱟᱸᱡᱚᱢ ᱟᱠᱟᱫᱟ ᱵᱟᱝᱢᱟ ᱢᱟᱱᱮ ᱡᱟᱦᱮᱨ ᱥᱳᱚᱲᱮ ᱫᱚ ᱥᱮ ᱜᱚᱜᱚ ᱦᱚᱲ ᱫᱚ ᱠᱤᱪᱷᱩ ᱡᱟᱭᱜᱟ ᱨᱮᱫᱚ ᱵᱟᱝᱠᱚ ᱮᱢᱟᱠᱚᱣᱟ᱾ ᱦᱮᱸ ᱠᱤᱱᱛᱩ ᱢᱟᱱᱮ ᱟᱞᱮ ᱴᱷᱮᱱ ᱫᱚ ᱟᱞᱮ ᱴᱷᱮᱱ ᱫᱚ ᱡᱟᱦᱮᱨ ᱥᱳᱲᱮ ᱫᱚ ᱜᱚᱜᱚ ᱦᱚᱲ ᱦᱚᱸᱠᱚ ᱮᱢᱟᱣᱟ ᱠᱚ ᱜᱮᱭᱟ᱾
ᱚᱻ ᱟᱪᱪᱷᱟ ᱟᱪᱪᱷᱟ
ᱦᱳᱭ‌ ᱜᱚᱜᱚ ᱦᱚᱲ ᱦᱚᱠᱚ ᱮᱢᱟ ᱠᱚ ᱜᱮᱭᱟ ᱟᱨ ᱚᱱᱟ ᱥᱳᱲᱮ ᱠᱚ ᱡᱚᱢ ᱵᱟᱲᱟ ᱠᱟᱛᱮᱫ ᱠᱚ ᱮᱱᱮᱡ ᱜᱮᱭᱟ ᱮᱱᱮᱡ ᱠᱟᱛᱮᱫ ᱚᱱᱟ ᱤᱭᱟᱹ ᱱᱟᱭᱠᱮ ᱠᱚ ᱫᱟᱨᱟᱢ ᱟᱹᱜᱩᱭᱮᱭᱟ ᱟᱛᱩ ᱛᱮ ᱦᱮᱸ ᱟᱹᱛᱩ ᱠᱚ ᱦᱳᱭ ᱟᱹᱛᱩ ᱠᱚ ᱟᱹᱜᱩ ᱦᱚᱴᱚ ᱠᱟᱭᱟ ᱛᱚ ᱡᱟᱦᱮᱨ ᱠᱷᱚᱱ ᱛᱟᱦᱞᱮ ᱱᱟᱭᱠᱮ ᱫᱟᱨᱟᱢᱚᱜ ᱛᱟᱦᱞᱮ ᱡᱟᱸᱜᱟ ᱟᱹᱨᱩᱵ ᱦᱩᱭᱩᱜᱼᱟ ᱛᱟᱨᱯᱚᱨᱮ ᱩᱱᱤ ᱵᱟᱦᱟᱭ ᱮᱢᱚᱜ ᱟᱭ
ᱦᱸ
ᱵᱟᱦᱟ ᱟᱛᱟᱝ ᱛᱟᱭ ᱦᱩᱭᱩᱜᱼᱟ ᱟᱨ ᱚᱱᱟ ᱤᱭᱟᱹ ᱵᱟᱦᱟ ᱫᱟᱜᱠᱚ ᱢᱮᱛᱟᱜ ᱫᱚ ᱵᱟᱦᱟ ᱫᱟᱜ ᱟᱭᱳ ᱦᱚᱸᱭ ᱫᱩᱞᱟᱢᱟ ᱟᱨ ᱟᱢ ᱦᱚᱢ ᱫᱩᱞᱟᱭᱟ᱾
ᱚ
ᱦᱳᱭ ᱚᱱᱮ ᱚᱱᱠᱟ ᱟᱨ ᱯᱚᱨᱮᱨ ᱫᱤᱱ ᱫᱚ ᱡᱟᱦᱟᱸᱭ ᱞᱟᱸᱫᱟ ᱜᱟᱱᱚᱜ ᱦᱚᱲ ᱩᱱᱠᱩ ᱫᱚ ᱢᱟᱱᱮ ᱵᱟᱦᱟ ᱫᱟᱜ ᱠᱚᱦᱚᱸ ᱟᱨᱮᱡ ᱡᱚᱝᱚᱜᱼᱟ᱾ ᱫᱩᱞ ᱡᱚᱝᱚᱜ ᱟᱠᱚ ᱦᱳᱭ
ᱟᱨ ᱩᱱ‌ ᱦᱤᱞᱚᱜ ᱫᱚ ᱵᱟᱯᱮ ᱮᱱᱮᱡ ᱥᱮᱨᱮᱧᱟ
ᱦᱮᱸ ᱮᱱᱦᱤᱞᱳᱜ ᱞᱮ ᱮᱱᱮᱡ ᱥᱮᱨᱮᱧᱟ ᱦᱳᱭ ᱮᱱᱮᱡ ᱥᱮᱨᱮᱧ ᱜᱮ ᱵᱟᱦᱟ ᱫᱟᱜ ᱠᱚ ᱫᱩᱞ ᱵᱟᱲᱟ ᱠᱟᱛᱮᱫ ᱟᱞᱮ ᱮᱱᱮᱡ ᱥᱮᱨᱮᱧ ᱦᱳᱭ ᱦᱮᱸ ᱛᱚ ᱥᱮ ᱟᱨ ᱟᱯᱮ ᱥᱮᱫ ᱫᱚ ᱪᱮᱫ ᱞᱮᱠᱟ
ᱮ ᱟᱞᱮ ᱥᱮᱱ ᱦᱚᱸ ᱚᱱᱠᱟᱜᱮ ᱮ ᱩᱢ ᱢᱟᱦᱟ ᱦᱤᱞᱳᱜ ᱫᱚ ᱜᱮᱸᱫᱟᱜ ᱠᱚ ᱡᱷᱚᱛᱚ ᱥᱟᱯᱟ ᱥᱟᱯᱤ ᱛᱟᱯᱚᱨᱮ ᱩᱱ ᱦᱤᱞᱚᱜ ᱦᱚᱸᱞᱮ ᱪᱷᱚᱸᱪ ᱪᱷᱚᱲᱟ ᱜᱮᱡ ᱜᱩᱨᱤᱡᱟ ᱟᱨ ᱟᱨ ᱱᱟᱭᱠᱮ ᱦᱚᱸ ᱛᱩᱯᱩ ᱥᱟᱯᱟ ᱠᱟᱛᱮᱜ ᱡᱟᱦᱮᱨ ᱛᱮ ᱪᱟᱞᱟᱜ ᱟᱭ ᱟᱫᱚ ᱡᱟᱦᱮᱨ ᱜᱩᱨᱤᱡ ᱜᱩᱨᱤᱡ ᱦᱚᱴᱚ ᱠᱟᱜᱼᱟ ᱟᱫᱚ ᱠᱟᱴᱤᱡ ᱥᱤᱸᱫᱩᱨ ᱠᱚ ᱥᱤᱸᱫᱟᱹᱲᱟ ᱚᱱᱠᱟ ᱵᱚᱸᱜᱟ ᱵᱟᱲᱟ ᱠᱟᱛᱮᱜ ᱟᱫᱚᱭ ᱦᱤᱡᱩᱜᱼᱟ ᱛᱟᱨᱯᱚᱨᱮ ᱥᱟᱨᱫᱤ ᱦᱳᱞᱳᱜ ᱫᱚ ᱥᱮᱛᱟᱜ ᱠᱷᱚᱱ ᱜᱮ ᱵᱮᱨᱮᱫ
ᱟᱨ ᱤᱭᱟᱹ ᱟᱯᱮᱫᱚ ᱡᱟᱦᱮᱨ ᱨᱮ ᱵᱟᱝ ᱯᱮᱱᱮᱡᱟ
ᱟᱞᱮ ᱦᱮᱸ ᱮᱱᱮᱡ ᱟᱞᱮ
ᱚ ᱦᱮᱸ ᱛᱚ ᱥᱮ ᱦᱳᱭ ᱦᱳᱭ ᱛᱟᱨᱯᱚᱨᱮ ᱫᱤᱱ ᱫᱚ
ᱮ ᱥᱟᱹᱨᱫᱤ ᱦᱳᱞᱳᱜ ᱫᱚ ᱮ ᱥᱮᱛᱟᱜ ᱨᱮᱜᱮ ᱵᱮᱨᱮᱫ ᱠᱟᱛᱮᱜ ᱜᱮᱡ ᱜᱩᱨᱤᱡ ᱪᱷᱚᱸᱡ ᱪᱷᱚᱲᱟ ᱦᱳᱭ ᱮᱱᱟ ᱛᱟᱨᱯᱚᱨᱮ ᱞᱚᱜᱚᱱ ᱞᱚᱜᱚᱱ ᱛᱳᱯᱳ ᱦᱤᱡᱩᱜᱼᱟ᱾ ᱩᱱ ᱦᱳᱞᱳᱜ ᱫᱚ ᱤᱥᱤᱱ ᱵᱟᱥᱟᱝ ᱠᱚᱫᱚ ᱵᱟᱝ ᱦᱳᱭᱳᱜᱼᱟ ᱩᱯᱟᱹᱥ ᱛᱮ ᱛᱟᱦᱮᱱᱟ ᱦᱮᱸ ᱩᱱ ᱦᱳᱞᱳᱜ ᱢᱟ ᱡᱚᱢ ᱠᱚ ᱵᱟᱝ ᱜᱟᱱᱚᱜ-ᱟ᱾
ᱦᱳᱭ
ᱟᱫᱚ ᱦᱚᱸ ᱛᱳᱯᱳ ᱢᱟᱱᱮ ᱛᱳᱯᱳ ᱯᱷᱟᱨᱪᱟ ᱠᱟᱛᱮ᱾ ᱡᱚᱛᱚ ᱜᱮ ᱢᱟᱱᱮ ᱛᱟ ᱟᱞᱛᱟᱯᱟᱹᱲ ᱜᱮᱸᱫᱟᱜ ᱵᱟᱸᱫᱮ ᱟᱛᱮᱫ ᱵᱟᱵᱟ ᱦᱚᱲ ᱠᱚᱦᱚᱸ ᱟᱞᱛᱟᱯᱟᱹᱲ ᱫᱷᱩᱛᱤ ᱠᱚ ᱦᱚᱨᱚᱜᱟ ᱤᱱᱟᱹ ᱛᱟᱭᱚᱢ ᱮᱸ ᱱᱟᱭᱠᱮ ᱚᱲᱟᱜ ᱪᱟᱞᱟᱜᱼᱟ ᱱᱟᱭ ᱱᱟᱭᱠᱮ ᱚᱲᱟᱜ ᱪᱟᱞᱟᱣ ᱠᱟᱛᱮᱜ ᱚᱸᱰᱮ ᱠᱷᱚᱱ ᱜᱮ ᱱᱟᱭᱠᱮ ᱡᱟᱦᱮᱨ ᱤᱫᱤᱭᱮᱭᱟ ᱟᱨ ᱦᱳᱭ ᱟᱨ ᱫᱟᱸᱲᱮ ᱠᱚᱦᱚᱸ ᱜᱚᱰᱮᱛ ᱥᱟᱵ ᱤᱫᱤ ᱠᱚᱣᱟ ᱡᱚᱛᱚ ᱚᱲᱟᱜ ᱚᱲᱟᱜ ᱢᱟᱱᱮ ᱚᱲᱟᱜ ᱠᱷᱚᱱᱟᱜ ᱢᱤᱫᱴᱤᱝ ᱠᱟᱛᱮᱫ ᱤᱫᱤ ᱠᱚᱣᱟ ᱦᱚᱭ
ᱦᱚ
ᱮᱱᱮᱡ ᱮᱱᱮᱡ ᱛᱟᱞᱟ ᱛᱮᱠᱚ ᱪᱟᱞᱟᱜᱼᱟ ᱡᱟᱦᱮᱨ ᱨᱮᱦᱚᱸ ᱚᱱᱠᱟ ᱯᱮ ᱫᱷᱟᱣ ᱠᱚ ᱟᱹᱪᱩᱨᱚᱜᱼᱟ ᱟᱹᱪᱩᱨ ᱛᱟᱭᱚᱢ ᱟᱫᱚ ᱱᱟᱭᱠᱮ ᱫᱚ ᱚᱸᱰᱮ ᱵᱚᱸᱜᱟᱜ ᱮ ᱫᱩᱲᱩᱵᱟ᱾ ᱡᱟᱦᱮᱫ ᱡᱟᱦᱮᱫ ᱟᱫᱚ ᱤᱱᱟᱹ ᱛᱟᱭᱚᱢ ᱫᱟᱸᱲᱮ ᱠᱚᱠᱚ ᱵᱚᱸᱜᱟ ᱠᱚᱣᱟ ᱵᱚᱸᱜᱟ ᱦᱩᱭ ᱥᱟᱹᱛ ᱞᱮᱱᱠᱷᱟᱱ ᱜᱮ ᱟᱫᱚ᱾ ᱩᱱᱠᱩ ᱡᱟᱦᱟᱸᱭ ᱫᱟᱸᱲᱮ ᱠᱚ ᱤᱫᱤ ᱞᱮᱫ ᱠᱚᱣᱟ ᱩᱱᱠᱩ ᱠᱚ ᱥᱳᱲᱮ ᱠᱚᱣᱟ
ᱦᱳᱭ ᱦᱳᱭ
ᱟᱫᱚ ᱥᱚᱲᱮ ᱠᱚ ᱤᱥᱤᱱ ᱵᱟᱲᱟ ᱠᱟᱛᱮᱫ ᱵᱟᱵᱟ ᱦᱚᱲ ᱠᱚᱫᱚ ᱠᱚ ᱡᱚᱢ ᱦᱟᱹᱴᱤᱧᱟ ᱡᱚᱛᱚ ᱦᱚᱲ ᱠᱚ ᱡᱚᱢᱟ᱾ ᱤᱱᱟᱹ ᱛᱟᱭᱚᱢ ᱢᱟᱸᱡᱟᱱ ᱢᱟᱸᱡᱟᱱ ᱞᱮᱱᱠᱷᱟᱱ ᱟᱫᱚ ᱡᱚᱛᱚ ᱦᱚᱲ ᱞᱮ ᱪᱟᱞᱟᱜ-ᱟ ᱟᱞᱮ ᱜᱚᱜᱚ ᱦᱚᱲ ᱜᱚᱜᱚ ᱦᱚᱲ ᱫᱚ ᱡᱟᱦᱮᱨ ᱨᱮᱫᱚ ᱥᱳᱲᱮ ᱫᱚ ᱢᱟᱱᱮ ᱵᱟᱝᱠᱚ ᱮᱢᱟ ᱠᱚᱣᱟ ᱵᱟᱝᱞᱮ ᱡᱚᱢᱟ ᱟᱞᱮ ᱫᱚ
ᱚ ᱚ ᱟᱯᱮ ᱫᱚ ᱵᱟᱝᱠᱚ ᱮᱢᱟᱣᱟᱠᱚᱣᱟ ᱵᱟᱝ
ᱡᱟᱦᱮᱨ ᱨᱮᱫᱚ ᱵᱟᱝᱟ ᱡᱩᱫᱤ ᱥᱟᱨᱮᱡᱚᱜᱼᱟ ᱚᱱᱟ ᱚᱲᱟᱜ ᱨᱮ ᱟᱹᱜᱩ ᱠᱟᱛᱮᱫ ᱠᱚ ᱦᱟᱹᱴᱤᱧᱟ ᱟᱫᱚ ᱚᱱᱟᱞᱮ ᱡᱚᱢᱟ᱾
ᱚ ᱚ ᱦᱮᱸ ᱛᱚ ᱥᱮ ᱱᱚᱣᱟ ᱢᱮᱫ ᱴᱟᱱ ᱤᱧ ᱧᱮᱞ ᱠᱮᱜᱼᱟ ᱦᱳᱭ ᱟᱯᱮ ᱫᱚ ᱡᱮᱢᱚᱱ ᱚᱸᱰᱮ ᱫᱚ ᱵᱟᱝ ᱠᱚ ᱮᱢᱚᱜᱼᱟ᱾ ᱦᱮᱸᱥᱮ ᱟᱞᱮ ᱦᱳᱭ ᱟᱞᱮ ᱫᱚ ᱚᱸᱰᱮ ᱜᱮᱠᱚ ᱮᱢᱚᱜᱼᱟ᱾ ᱡᱟᱦᱮᱨ ᱥᱳᱲᱮ ᱟᱞᱮ ᱦᱳᱭ ᱜᱤᱫᱽᱨᱟᱹ ᱯᱤᱫᱽᱨᱟᱹ ᱟᱭᱳ ᱦᱚᱲ ᱦᱮᱸ ᱡᱚᱛᱚ ᱦᱚᱲ ᱜᱮ ᱚᱸᱰᱮ ᱜᱮᱞᱮ ᱡᱚᱢᱟ᱾
ᱚᱻ ᱟᱪᱪᱷᱟ ᱟᱪᱪᱷᱟ
ᱦᱩᱸ ᱦᱩᱸ
ᱟᱫᱚ ᱤᱱᱠᱟᱹ ᱠᱟᱛᱮᱜ ᱡᱚᱠᱷᱚᱱ ᱢᱟᱡᱟᱱ ᱢᱟᱡᱟᱱᱚᱜᱼᱟ ᱛᱚᱠᱷᱚᱱ ᱫᱚ ᱟᱫᱚ ᱡᱷᱚᱛᱚ ᱦᱚᱲᱞᱮ ᱪᱟᱞᱟᱜᱼᱟ ᱢᱟᱱᱮ ᱟᱭᱩ ᱦᱚᱲ ᱠᱚ ᱡᱷᱚᱛᱚ ᱠᱚ ᱪᱟᱞᱟᱜᱼᱟ ᱥᱮᱱ ᱠᱟᱛᱮᱜ ᱟᱫᱚ ᱱᱟᱭᱠᱮ ᱮᱱᱮᱡ ᱥᱮᱨᱮᱧ ᱛᱟᱞᱟᱛᱮ ᱱᱟᱭᱠᱮ ᱚᱲᱟᱜ ᱛᱮᱞᱮ ᱟᱹᱜᱩ ᱴᱮᱥᱟᱭᱟ ᱟᱫᱮ ᱟᱹᱜᱩ ᱠᱟᱛᱮᱜ ᱢᱟᱱᱮ ᱟᱹᱜᱩ ᱡᱚᱠᱷᱚᱱ ᱦᱚᱸ ᱠᱩᱞᱦᱤ ᱠᱩᱞᱦᱤᱛᱮ ᱡᱷᱚᱛᱚ ᱦᱚᱲ ᱡᱟᱸᱜᱟ ᱠᱚᱠᱚ ᱟᱨᱩᱵ ᱮᱭᱟ ᱱᱟᱭᱠᱮ ᱠᱚ ᱟᱨᱩᱵ ᱮᱭᱟ ᱡᱟᱸᱦᱟᱸᱭ ᱵᱚᱸᱜᱟ ᱠᱚᱠᱚ ᱦᱤᱡᱩᱜ ᱦᱮᱡ ᱠᱚᱜᱼᱟ ᱡᱟᱹᱨᱩᱢᱚᱜᱼᱟ ᱠᱚ ᱩᱱᱠᱩ ᱦᱚᱸᱠᱚ ᱟᱹᱨᱩᱵ ᱠᱚᱜᱣᱟ ᱟᱨ ᱱᱟᱭᱠᱮ ᱦᱚᱸ ᱚᱱᱟ ᱵᱟᱦᱟᱭ ᱪᱟᱞ ᱟᱭᱛᱮ ᱡᱟᱦᱟᱸᱭ ᱡᱟᱸᱜᱟ ᱟᱨᱩᱵ ᱵᱟᱦᱟᱭ ᱪᱟᱞᱮᱭᱟ ᱟᱫᱚ ᱱᱤᱛᱳ ᱮᱢ ᱫᱟᱜ ᱠᱟᱹᱴᱤᱡ ᱠᱟᱹᱴᱤᱡ ᱠᱤᱱ ᱫᱩᱞ ᱡᱚᱱᱚᱜᱼᱟ ᱵᱟᱱᱟ ᱦᱚᱲ
ᱚ ᱟᱪᱪᱷᱟ
ᱦᱮᱸ ᱤᱱᱠᱟᱹ ᱠᱟᱛᱮᱜ ᱱᱟᱭᱠᱮ ᱚᱲᱟᱜ ᱥᱮᱴᱮᱨᱮᱱ ᱠᱷᱟᱱ ᱱᱟᱭᱠᱮ ᱚᱲᱟᱜ ᱛᱮᱠᱚ ᱵᱟᱭᱮᱭᱟ ᱟᱫᱚ ᱤᱱᱟᱹ ᱛᱟᱭᱚᱢ ᱟᱹᱭᱩᱵ ᱵᱮᱲᱟ ᱟᱫᱚ ᱨᱟᱹᱥᱠᱟᱹ ᱡᱚᱝ ᱞᱟᱹᱜᱤᱫ ᱠᱚ ᱮᱱᱮᱡᱟ ᱡᱟᱸᱦᱟᱸᱭ ᱜᱮ ᱦᱮᱸ ᱦᱮᱸ ᱨᱩᱥᱤᱠᱟ ᱨᱩᱥᱤ ᱠᱤᱭᱟᱹ ᱦᱚᱲ ᱠᱚ ᱟᱫᱚ ᱢᱤᱫ ᱧᱤᱫᱟᱹ ᱠᱚ ᱮᱱᱮᱡ ᱟᱸᱜᱟᱭᱟ
ᱚ ᱟᱪᱪᱷᱟ ᱦᱮᱸ
ᱵᱟᱥᱠᱮ ᱢᱟᱦᱟ ᱦᱤᱞᱳᱜ ᱫᱚ ᱩᱱ ᱦᱤᱞᱳᱜ ᱫᱚ ᱥᱮᱛᱟᱜ ᱠᱷᱚᱱ ᱜᱮ ᱜᱟᱱᱚᱜ ᱥᱟᱹᱜᱟᱹᱭᱟᱱ ᱦᱚᱲ ᱠᱚ ᱫᱟᱜ ᱞᱮ ᱫᱩᱞ ᱡᱚᱱᱚᱜᱼᱟ ᱡᱮᱢᱚᱱ
ᱵᱟᱵᱟ-ᱟᱭᱳ ᱛᱟᱯᱚᱨᱮ ᱢᱟᱢᱟᱭᱩ ᱠᱚ ᱛᱮᱧᱟᱝ ᱠᱩᱢᱟᱹᱝ ᱦᱳᱭ ᱟᱨ ᱟᱞᱮ ᱦᱚᱸ ᱵᱟᱦᱟ ᱨᱮᱫᱚ ᱯᱮᱲᱟ ᱯᱟᱹᱲᱦᱟᱹ ᱠᱚᱫᱚᱞᱮ ᱱᱮᱶᱛᱟ ᱠᱚᱜᱮᱭᱟ ᱚᱱᱟ ᱫᱤᱫᱤ ᱛᱮᱧᱟᱝ ᱛᱟᱯᱚᱨᱮ
ᱦᱮᱸ ᱢᱟᱱᱮ ᱦᱚᱯᱚᱱ ᱮᱨᱟ ᱡᱟᱶᱟᱭ ᱜᱚᱝᱠᱮ ᱦᱮᱸ ᱥᱮ
ᱟᱯᱚᱨᱮ
ᱚ ᱦᱮᱸ ᱦᱮᱸ ᱦᱮᱸ ᱦᱟᱯᱮ ᱴᱟᱣᱟᱨ ᱠᱟᱹᱴᱤᱡ ᱰᱤᱥᱴᱟᱵᱮᱜ-ᱟ ᱴᱟᱣᱟᱨ ᱮ ᱰᱤᱥᱴᱟᱵ ᱮᱫᱟ ᱠᱟᱹᱴᱤᱡ
ᱦᱮᱸ ᱟᱸᱡᱚᱢᱚᱜ ᱠᱟᱱ ᱛᱤᱧᱟᱹ
ᱦᱮᱸ ᱱᱤᱛᱚᱜ ᱟᱸᱡᱚᱢᱚᱜ ᱠᱟᱱᱟ ᱦᱚᱭ ᱦᱚᱭ ᱦᱮᱸ ᱦᱮᱸ ᱟᱸᱡᱚᱢᱚᱜ ᱠᱟᱱᱟ
ᱦᱮᱸ ᱦᱮᱸ ᱱᱤᱛᱚᱜ ᱟᱸᱡᱚᱢᱚᱜ ᱠᱟᱱᱟ ᱛᱚ ᱠᱤᱪᱷᱩ ᱠᱤᱪᱷᱩ ᱦᱳᱭ ᱦᱳᱭ ᱚᱨᱫᱷᱮᱠ ᱥᱚᱢᱚᱭ ᱴᱟᱶᱟᱨ ᱰᱤᱥᱴᱟᱵᱚᱜ ᱠᱟᱱᱟ ᱚᱱᱟ ᱢᱚᱱᱮ ᱦᱚᱭ ᱨᱤᱢᱤᱞ ᱠᱟᱜᱼᱟ ᱦᱚᱛᱮᱡ ᱛᱮ ᱦᱳᱭᱛᱚ
ᱦᱳᱭ ᱦᱳᱭ ᱦᱳᱭ
ᱦᱮᱸ ᱦᱮᱸ ᱦᱳᱭ ᱦᱳᱭ ᱚ ᱞᱟᱹᱭ ᱫᱟᱹᱧ ᱛᱟᱦᱚᱞᱮ ᱚᱱᱮ ᱚᱱᱠᱟ ᱦᱩᱭᱩᱜᱼᱟ ᱯᱚᱨᱮ ᱫᱤᱱ ᱫᱚ ᱚᱱᱠᱟ ᱡᱟᱸᱦᱟᱸ ᱜᱟᱱᱚᱜ ᱥᱟᱹᱜᱟᱹᱭ ᱦᱮᱸ ᱥᱮ ᱞᱟᱸᱫᱟ ᱜᱟᱱᱚᱜ ᱥᱟᱹᱜᱟᱹᱭ ᱠᱚ ᱥᱟᱞᱟᱜ ᱟᱫᱚ ᱫᱟᱜ ᱫᱩᱞ ᱛᱟᱯᱚᱨᱮ ᱟᱫᱚ
ᱮᱱᱮᱡ
ᱦᱳᱭ ᱚᱱᱠᱟ ᱠᱟᱛᱮ ᱵᱟᱦᱟ ᱯᱚᱨᱚᱵᱽ ᱫᱚ ᱟᱹᱰᱤ ᱨᱟᱹᱥᱠᱟᱹ ᱡᱟᱸᱠ ᱡᱚᱢᱚᱠ ᱥᱟᱞᱟᱜ ᱢᱟᱱᱟᱣ ᱦᱩᱭᱩᱜᱼᱟ
ᱢᱟᱱᱮ ᱪᱤᱞᱤ ᱯᱮ ᱤᱭᱟᱹ ᱵᱚᱸᱜᱟ ᱠᱚᱜᱮᱭᱟ ᱵᱟ ᱟᱫᱷᱮᱠ ᱠᱚᱫᱚ ᱢᱟᱱᱮ ᱠᱟᱹᱨᱤ ᱵᱟᱹᱪᱷᱤ ᱠᱚ ᱵᱚᱸᱜᱟ ᱠᱚᱣᱟ ᱥᱮ ᱦᱮᱸ ᱟᱫᱚ ᱚᱱᱟᱜᱮᱧ ᱢᱮᱱᱫᱟ ᱟᱯᱮ ᱟᱯᱮ ᱫᱚ ᱪᱮᱫ ᱞᱮᱠᱟ ᱠᱟᱹᱨᱤᱵᱟᱹᱪᱷᱤ
ᱠᱟᱹᱨᱤ ᱵᱟᱹᱪᱤ ᱢᱟᱱᱮ ᱵᱟᱹᱧ ᱵᱩᱡ ᱞᱮᱫ ᱛᱟᱢᱟ ᱪᱮᱫ ᱮᱢ ᱢᱮᱱ ᱦᱚᱪᱚᱭ
ᱚ ᱢᱟᱱᱮ ᱵᱟᱦᱟᱨ ᱨᱮ ᱢᱟᱱᱮ ᱵᱟᱦᱟᱨ ᱨᱮ ᱡᱟᱦᱮᱨ ᱨᱮ ᱠᱟᱹᱨᱤ ᱵᱟᱹᱪᱷᱤ ᱠᱚ ᱵᱚᱸᱜᱟ ᱠᱚᱣᱟ ᱥᱮ ᱛᱚ ᱟᱯᱮ ᱫᱚᱯᱮ ᱵᱚᱸᱜᱟ ᱠᱚᱣᱟ ᱥᱮ ᱵᱟᱝ ᱜᱮ
ᱠᱟᱹᱨᱤᱵᱟᱹᱪᱷᱤ ᱫᱚ ᱪᱮᱞᱮ ᱠᱚ ᱢᱮᱛᱟ ᱠᱚᱣᱟ ᱚᱱᱟ ᱵᱟᱹᱧ ᱵᱩᱡᱷᱟᱹᱣ ᱫᱟᱲᱮᱜ ᱠᱟᱱᱟ ᱟᱞᱮ ᱢᱟ ᱚᱱᱠᱟ ᱵᱟᱞᱮ ᱞᱟᱹᱭ ᱜᱮᱭᱟ
ᱚ ᱠᱟᱹᱨᱤᱵᱟᱹᱪᱷᱤ ᱫᱚ ᱢᱟᱨᱟᱝ ᱫᱟᱲᱮ
ᱚ ᱢᱟᱨᱟᱝ ᱫᱟᱲᱮ ᱵᱟᱝ ᱵᱟᱝ ᱟᱞᱮ ᱫᱚ ᱵᱟᱦᱟ ᱨᱮᱫᱚ ᱠᱟᱹᱴᱤᱡ ᱫᱟᱲᱮ ᱥᱤᱢ ᱦᱚᱸ ᱠᱟᱹᱴᱤᱡᱼᱟ ᱢᱟᱸᱜ ᱢᱚᱬᱮ ᱨᱮᱫᱚ ᱢᱟᱱᱮ ᱢᱟᱨᱟᱝ ᱢᱟᱨᱟᱝ ᱯᱟᱴᱷᱟ ᱠᱚ
ᱦᱳᱭ ᱦᱳᱭ ᱦᱳᱭ
ᱢᱟᱜ ᱢᱚᱬᱮ ᱨᱮ ᱢᱟᱨᱟᱝ ᱫᱟᱲᱮ ᱫᱚ ᱟᱨ ᱵᱟᱦᱟ ᱨᱮᱫᱚ ᱠᱟᱹᱴᱤᱡ ᱫᱟᱲᱮ ᱜᱮ
ᱦᱳᱭ ᱦᱳᱭ ᱦᱳᱭ ᱦᱮᱸ ᱠᱚᱥᱟ ᱦᱳᱭ
ᱚ ᱦᱮᱸᱛᱚ ᱡᱚᱛᱚ ᱢᱟᱱᱮ ᱡᱚᱛᱚ ᱥᱮᱱᱟᱜ ᱫᱚ ᱠᱤᱪᱷᱩ ᱠᱤᱪᱷᱩ ᱱᱤᱭᱚᱢ ᱠᱟᱹᱱᱩᱱ ᱫᱚ ᱠᱤᱪᱷᱩ ᱵᱟᱝ ᱥᱚᱢᱟᱱ ᱛᱟᱵᱚᱱᱟ ᱥᱮ ᱦᱮᱸ ᱟᱯᱮ ᱦᱚᱸᱜ ᱚᱭ ᱟᱢᱮᱢ ᱞᱟᱹᱭ ᱠᱮᱫ ᱠᱮᱜᱼᱟ ᱢᱟᱱᱮ ᱟᱯᱮ ᱫᱚ ᱵᱚᱸᱜᱟ ᱦᱤᱞᱳᱜ ᱫᱚ ᱠᱩᱲᱤ ᱜᱤᱫᱟᱹᱨ ᱠᱚᱦᱚᱸ ᱯᱮ ᱩᱯᱟᱹᱥ ᱠᱟᱜᱼᱟ ᱦᱮᱸ ᱩᱯᱟᱹᱥ ᱠᱟᱜᱼᱟ ᱯᱮ ᱥᱮ ᱟᱯᱮ ᱠᱩᱲᱤ ᱜᱤᱫᱟᱹᱨ ᱠᱚᱯᱮ ᱩᱯᱟᱹᱥ ᱠᱟᱜᱼᱟ ᱥᱮ ᱟᱨᱠᱤ ᱦᱳᱭ ᱵᱟᱵᱟ ᱦᱚᱲ ᱦᱚᱸ ᱜᱚᱜᱚ ᱦᱚᱲ ᱦᱚᱸ ᱠᱤᱱᱛᱩ ᱟᱞᱮᱴᱷᱮᱱ ᱫᱚ ᱢᱟᱱᱮ ᱟᱞᱮ ᱫᱚ ᱵᱟᱝᱞᱮ ᱩᱯᱟᱹᱥᱟ
ᱚ ᱢᱟᱱᱮ ᱵᱟᱵᱟ ᱦᱚᱲ ᱜᱮᱠᱚ ᱩᱯᱟᱹᱥᱟ ᱟᱯᱮ ᱫᱚᱯᱮ ᱡᱚᱢᱟ
ᱦᱳᱭ ᱟᱞᱮ ᱫᱚᱞᱮ ᱡᱚᱢ ᱜᱮᱭᱟ
ᱢᱟᱱᱮ ᱛᱟᱦᱚᱞᱮ ᱤᱥᱤᱱ ᱵᱟᱥᱟᱝ ᱠᱚᱫᱚ ᱦᱩᱭᱩᱜᱼᱟ ᱥᱮᱸᱜᱮᱞ ᱯᱮ ᱫᱷᱚᱨᱟᱭ ᱜᱮᱭᱟ
ᱦᱮᱸ ᱥᱮᱛᱟᱜ ᱥᱚᱢᱚᱭ ᱫᱚᱞᱮ ᱡᱚᱢᱟ ᱟᱨ ᱛᱤᱠᱤᱱ ᱵᱮᱲᱟ ᱫᱚ ᱡᱟᱦᱮᱨ ᱨᱮ
ᱚ ᱟᱞᱮ ᱫᱚ ᱵᱟᱝᱜᱮ ᱮᱸ ᱡᱟᱦᱮᱨ ᱨᱮ ᱟᱱᱮ ᱡᱚᱛᱚ ᱜᱷᱟᱹᱲᱤᱡ ᱵᱚᱸᱜᱟ ᱠᱚ ᱵᱟᱝ ᱦᱩᱭ ᱥᱟᱹᱛᱟᱹᱜ ᱠᱟᱱᱟ ᱛᱚᱛᱚ ᱜᱷᱟᱹᱲᱤᱡ ᱫᱚ ᱥᱮᱸᱜᱮᱞ ᱵᱟᱞᱮ ᱫᱷᱚᱨᱟᱣᱟ ᱛᱤᱨᱮ ᱵᱚᱸᱜᱟ ᱵᱩᱨᱩ ᱦᱩᱭ ᱥᱟᱹᱛᱟᱹᱜᱼᱟ ᱛᱟᱯᱚᱨᱮ ᱥᱮᱸᱜᱮᱞ ᱞᱮ ᱫᱷᱚᱨᱟᱣᱟ
ᱚ ᱦᱮᱸ ᱛᱚ ᱥᱮ ᱦᱳᱭ ᱟᱨᱚ ᱠᱤᱪᱷᱩ ᱚᱱᱠᱟ ᱜᱤᱧ ᱟᱸᱡᱚᱢ ᱠᱟᱜᱼᱟ ᱦᱚᱜᱼᱚᱭ ᱟᱯᱮ ᱪᱮᱫ ᱞᱮᱠᱟᱢ ᱞᱟᱹᱭᱮᱜᱼᱟ ᱚᱱᱠᱟᱜᱮ ᱢᱟᱱᱮ ᱠᱚ ᱩᱯᱟᱹᱥ ᱠᱟᱜᱼᱟ ᱦᱮᱸ ᱟᱨ ᱚᱲᱟᱜ ᱨᱮᱫᱚ ᱵᱟᱝᱠᱚ ᱫᱷᱚᱨᱟᱭᱟ ᱚᱸᱰᱮᱠᱚ ᱡᱚᱢᱟ
ᱚᱻ ᱟᱪᱪᱷᱟ ᱟᱪᱪᱷᱟ ᱢᱟ ᱵᱷᱮᱜᱟᱨ ᱵᱷᱮᱜᱟᱨ ᱫᱤᱥᱚᱢ ᱨᱮ ᱚᱱᱠᱟ ᱵᱷᱮᱜᱟᱨ ᱵᱷᱮᱜᱟᱨ
ᱦᱳᱭ ᱦᱳᱭ ᱦᱳᱭ ᱠᱤᱪᱷᱩ ᱦᱳᱭ ᱦᱮᱸ ᱟᱨ ᱛᱟᱦᱞᱮ ᱟᱯᱮ ᱫᱚ ᱯᱩᱨᱱᱤᱢᱟ ᱫᱚᱯᱮ ᱟᱲᱟᱜᱟᱜᱼᱟ ᱥᱮ ᱵᱟᱝᱯᱮ ᱟᱲᱟᱜᱟᱜᱼᱟ
ᱦᱮᱸ ᱯᱩᱨᱱᱤᱢᱟ ᱫᱳᱞ ᱯᱩᱱᱱᱤᱢᱟ ᱯᱚᱨ ᱢᱤᱫ ᱫᱤᱱ ᱵᱟᱨ ᱫᱤᱱ ᱯᱚᱨ
ᱚ ᱦᱮᱸ ᱟᱞᱮ ᱦᱚᱸ ᱚᱱᱠᱟ ᱜᱮᱞᱮ ᱱᱮᱰᱟᱭᱟ
ᱚ
ᱟᱞᱮᱭᱟᱜ ᱦᱳᱭ ᱦᱳᱭ ᱦᱳᱭ ᱟᱞᱮ ᱦᱚᱸ ᱱᱮᱰᱟ ᱠᱟᱛᱮᱫ ᱜᱮ
ᱚ
ᱦᱳᱭ ᱛᱟᱦᱚᱞᱮ ᱱᱤᱭᱟᱹ ᱵᱟᱨ ᱫᱚ ᱪᱮᱫ ᱞᱮᱠᱟ ᱠᱟ ᱡᱚᱢᱟ ᱞᱮᱱᱟ ᱛᱟᱦᱚᱞᱮ ᱪᱮᱫ ᱞᱮᱠᱟ ᱯᱮᱲᱟ ᱯᱟᱹᱣᱨᱟᱹ ᱠᱚᱠᱚ ᱦᱮᱡ ᱞᱮᱱᱟ᱾ ᱪᱮᱜ ᱞᱮᱠᱟ ᱵᱟᱦᱟ ᱮᱱᱮᱡ ᱦᱮᱡ ᱦᱳᱭᱱᱟ᱾
ᱦᱮᱸ ᱮᱱᱮᱡ ᱥᱮᱨᱮᱧ ᱢᱟ ᱡᱟᱸᱠ ᱡᱚᱢᱚᱠ ᱜᱮ ᱦᱩᱭᱩᱜᱼᱟ ᱟᱫᱚ ᱯᱮᱲᱟ ᱯᱟᱹᱲᱦᱟᱹ ᱛᱚ ᱚᱱᱠᱟ ᱵᱟᱦᱟ ᱨᱮᱫᱚ ᱠᱷᱩᱵ ᱵᱮᱥᱤ ᱫᱚ ᱱᱮᱶᱛᱟ ᱠᱚᱫᱚ ᱵᱟᱝ ᱦᱩᱭᱩᱜ ᱜᱮᱭᱟ ᱢᱟᱜ ᱢᱚᱬᱮ ᱫᱚ ᱢᱟᱨᱟᱝ ᱯᱚᱨᱚᱵᱽ ᱠᱟᱱᱟ ᱛᱚ ᱩᱱᱫᱚ ᱦᱮᱸ ᱫᱷᱟᱹᱨ ᱧᱚᱜ ᱯᱮᱲᱟ ᱠᱚ ᱱᱮᱶᱛᱟ ᱠᱚ ᱦᱩᱭᱩᱜ ᱠᱟᱱᱟ ᱾
ᱚ ᱦᱮᱸ ᱛᱚ ᱥᱮ ᱦᱳᱭ᱾
ᱟᱨ ᱢᱤᱫᱴᱟᱝ ᱠᱟᱛᱷᱟᱧ ᱤᱭᱟᱹ ᱵᱚᱸᱜᱟᱜ ᱵᱩᱨᱩᱜ ᱨᱮᱢᱟ ᱦᱟᱺᱰᱤ ᱢᱟ ᱞᱟᱹᱠᱛᱤ ᱠᱟᱱ ᱜᱮᱭᱟ ᱦᱟᱺᱰᱤ ᱫᱚ ᱵᱟᱹᱧ ᱞᱟᱹᱭ ᱞᱮᱫᱼᱟ ᱤᱧᱦᱚᱸ᱾
ᱦᱳᱭ ᱦᱳᱭ ᱦᱳᱭ ᱦᱮᱸ ᱦᱮᱸ ᱚᱱᱟ ᱫᱚ ᱫᱚᱦᱚ ᱦᱩᱭᱩᱜᱼᱟ ᱦᱳᱭ ᱦᱳᱭ᱾ ᱚᱱᱟ ᱫᱚ ᱫᱚᱦᱚ ᱦᱩᱭᱩᱜ ᱜᱮᱭᱟ ᱚᱱᱟ ᱫᱚ ᱡᱮᱦᱮᱛᱩ ᱟᱵᱚᱣᱟᱜ ᱵᱚᱸᱜᱟᱜ ᱵᱩᱨᱩ᱾ ᱚᱱᱟ ᱛᱮᱜᱮ ᱠᱚ ᱵᱩᱡᱷᱟᱹᱜ ᱛᱟᱵᱚᱱᱟ ᱯᱟᱹᱦᱤᱞ ᱠᱷᱚᱱᱜᱮ ᱚᱱᱟ ᱛᱮᱜᱮ ᱵᱚᱱ ᱤᱭᱟᱹᱣ ᱠᱟᱱᱟ ᱦᱮᱸᱥᱮ ᱦᱮᱸ ᱦᱳᱭ ᱚᱱᱟ ᱦᱟᱺᱰᱤ ᱫᱚ ᱛᱟᱦᱮᱱ ᱜᱮᱭᱟ ᱚᱱᱟ ᱫᱚ